ᱦᱮᱞᱳ
ᱦᱮᱸ ᱫᱟᱹᱧ ᱤᱧᱟᱹᱜ ᱨᱚᱲ ᱟᱡᱚᱢ ᱠᱟᱱᱟ
ᱦᱮᱸ ᱟᱸᱡᱚᱢᱚᱜ ᱠᱟᱱ ᱜᱮᱭᱟ᱾
ᱚ
ᱢᱟ ᱢᱮᱱᱵᱤᱱ ᱚᱠᱟ ᱞᱮᱠᱟ ᱢᱮᱱᱟᱜ ᱵᱤᱱᱟ
ᱦᱮᱸ ᱟᱯᱟᱛ ᱚᱠᱟᱞᱮᱠᱟ ᱟᱵᱤᱱ ᱢᱮᱱᱟᱜ ᱟᱠᱟᱫ ᱵᱤᱱᱟ
ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟᱹ
ᱚ ᱛᱟᱦᱚᱞᱮ ᱫᱤᱥᱚᱢ ᱥᱮᱫ ᱫᱚ ᱫᱟᱜ ᱫᱟᱭ ᱥᱮ ᱵᱟᱝ ᱪᱮᱠᱟ ᱦᱚ ᱵᱟᱝ ᱱᱤᱛᱚᱜ ᱫᱚ ᱚᱲᱟᱜ ᱜᱮ ᱢᱮᱱᱟᱜ ᱟᱠᱟᱫ ᱞᱤᱧᱟᱹ
ᱦᱮᱸ ᱟᱞᱮ ᱚ ᱟᱞᱮᱥᱮᱫ ᱫᱚ ᱫᱟᱜ ᱜᱮ ᱛᱟᱦᱮᱱᱟ ᱛᱮᱦᱮᱧ ᱜᱮ ᱱᱚᱜᱚᱭ ᱵᱟᱭ ᱫᱟᱜ ᱟᱠᱟᱫᱟ ᱰᱩᱸᱰᱨᱩᱜ ᱟᱠᱟᱫᱟᱭ ᱟᱫᱚ
ᱚ
ᱮᱱᱨᱮᱦᱟ ᱫᱚᱢᱟ ᱜᱚᱨᱚᱢ ᱠᱟᱱᱟ ᱫᱟᱜᱼᱼ
ᱦᱩᱸ ᱦᱩᱸ ᱵᱷᱟᱜᱮ ᱵᱩᱡᱷᱟᱹᱜ ᱠᱟᱱᱟ ᱦᱚᱞᱟ ᱦᱚᱸ ᱚᱱᱠᱟᱜ ᱜᱮ ᱵᱟᱝ ᱜᱮ ᱫᱟᱜ ᱟᱠᱟᱫᱟ᱾
ᱚ ᱵᱟᱭ ᱫᱟᱜ ᱠᱟᱫᱟ᱾
ᱵᱟ ᱵᱟ
ᱛᱤᱥ ᱠᱷᱚᱱᱟᱜ ᱵᱟᱭ ᱫᱟᱜ ᱮᱭᱟ?
ᱱᱚᱜᱚᱭ ᱛᱚ ᱦᱚᱞᱟ ᱢᱟᱱᱫᱷᱮᱨ ᱠᱷᱚᱱ ᱫᱚ ᱫᱟᱜ ᱵᱚᱱᱫᱚ ᱟᱠᱟᱫᱟ᱾
ᱚ
ᱦᱚᱞᱟ ᱢᱟᱫᱷᱮ ᱨᱮ ᱫᱟᱜ ᱠᱚᱫᱚ ᱵᱚᱱᱫᱚ ᱠᱟᱜᱼᱟ᱾
ᱚ ᱚᱲᱟᱜ ᱠᱚᱨᱮ ᱫᱚ ᱱᱟᱯᱟᱭ ᱜᱮ
ᱡᱚᱢ ᱠᱚ ᱫᱚ ᱛᱤᱱ ᱥᱟᱺᱜᱤᱧ
ᱟᱞᱮ ᱱᱤᱛᱚᱜ ᱫᱚ ᱟᱹᱨᱤᱭᱟᱜᱼᱟ ᱟᱞᱮ ᱥᱮᱱ ᱦᱟᱸᱯᱮ᱾ ᱟᱹᱨᱤ ᱠᱚ ᱮᱦᱚᱵᱟ ᱫᱟᱜ ᱫᱚ ᱫᱟᱜᱮᱫ ᱜᱮᱭᱟ ᱠᱷᱮᱛ ᱠᱚᱠᱚ ᱥᱤ ᱵᱟᱲᱟᱭᱮᱼᱟ᱾
ᱚᱱᱠᱟ ᱜᱮ ᱟᱪᱪᱷᱟ ᱟᱪᱪᱷᱟ ᱟᱞᱮ ᱥᱮᱫ ᱦᱚᱸ ᱚᱱᱠᱟᱜ ᱜᱮ ᱵᱟᱭ ᱫᱟᱜ ᱠᱟᱫᱟ ᱟᱨ ᱛᱚᱞᱟ ᱠᱚᱦᱚᱸ ᱟᱹᱣᱨᱤ ᱦᱟᱨᱟᱜᱼᱟ ᱛᱟᱦᱞᱮ ᱪᱟᱥ ᱠᱟᱹᱢᱤ ᱫᱚ ᱛᱟᱭᱚᱢ ᱜᱮᱭᱟ ᱦᱟᱯᱮ ᱩᱸᱦᱩ
ᱟᱨ ᱫᱤᱭᱮ ᱯᱚᱨᱮ ᱚᱲᱟᱜ ᱠᱚᱨᱮ ᱫᱚ ᱱᱟᱯᱟᱭ ᱜᱮᱭᱟ?
ᱦᱮᱸ ᱱᱟᱯᱟᱭ ᱜᱮᱭᱟ ᱠᱚ ᱱᱤᱛᱳᱜ ᱫᱚ ᱟᱯᱟᱛᱚᱛᱚ ᱟᱯᱮ ᱨᱮᱱ ᱫᱚ ᱚᱠᱟ ᱞᱮᱠᱟ ᱢᱮᱱᱟᱜ ᱠᱟᱜ
ᱚᱻ ᱪᱮᱫ ᱠᱚ ᱪᱤᱠᱟ ᱵᱟᱲᱟᱭᱮᱜᱼᱟ ᱟᱞᱮ ᱨᱮᱦᱚᱸ ᱱᱟᱯᱟᱭ ᱜᱮ ᱱᱤᱭᱟᱹ ᱜᱷᱟᱹᱲᱤᱡ ᱫᱚ᱾
ᱚ
ᱚ
ᱛᱟᱦᱚᱞᱮ ᱟᱯᱮ ᱥᱮᱫ ᱫᱚ ᱪᱮᱫ ᱵᱤᱱ ᱞᱟᱹᱭ ᱫᱟ?
ᱡᱩᱫᱤ ᱱᱤᱛᱳ ᱫᱚ ᱠᱚᱱᱳ ᱠᱟᱹᱢᱤ ᱫᱚ ᱵᱟᱹᱱᱩᱜ ᱟ ᱟᱯᱮ ᱥᱮᱫ ᱫᱚ ᱛᱟᱦᱚᱞᱮ᱾
ᱵᱟᱝ ᱵᱟᱝ ᱚᱱᱠᱟ ᱠᱟᱹᱢᱤ ᱫᱚ ᱟᱫᱚ ᱵᱟᱹᱱᱩᱜᱼᱟ ᱟᱫᱚ ᱪᱟᱥ ᱪᱷᱟᱲᱟ ᱫᱚ ᱫᱟᱜ ᱜᱮ ᱵᱟᱭᱼᱼ
ᱦᱩᱲᱳ ᱨᱚᱦᱚᱭ ᱪᱷᱟᱲᱟ ᱦᱮᱸ ᱟᱫᱚ ᱮᱴᱟᱜ ᱫᱟᱜ ᱠᱚᱦᱚᱸ ᱢᱮᱱᱟᱜ ᱜᱮᱭᱟ ᱥᱮᱨᱢᱟ ᱫᱟᱜ ᱪᱷᱟᱲᱟ ᱵᱟᱫ ᱠᱟᱛᱮᱜ᱾
ᱵᱟ ᱵᱟ ᱟᱞᱮ ᱥᱮᱫ ᱫᱚ ᱚᱱᱠᱟ ᱫᱚ ᱵᱟᱹᱱᱩᱜᱼᱟ ᱮᱴᱟᱜ ᱫᱟᱜ ᱡᱮ ᱜᱟᱰᱟ ᱫᱟᱜ ᱛᱮᱥᱮ ᱠᱮᱱᱮᱞ ᱫᱟᱜ ᱠᱚᱫᱚ ᱵᱟᱹᱱᱩᱜᱼᱟ ᱚᱱᱠᱟ ᱫᱚ᱾ ᱦᱮᱞᱳ ᱦᱮᱞᱳ ᱦᱮᱞᱳ